ᱟᱸᱡᱚᱢ ᱴᱷᱤᱠᱟᱹᱭᱮᱫᱟ?
ᱦᱮᱸ ᱟᱸᱡᱚᱢ ᱫᱟᱞᱤᱧ ᱡᱚᱦᱟᱨ ᱜᱮ ᱜᱚᱢᱠᱮ᱾
ᱦᱮᱸ ᱡᱚᱦᱟᱨ ᱜᱮ ᱾
ᱦᱮᱸ ᱾
ᱛᱟᱦᱚᱞᱮ ᱜᱚᱝᱠᱮ, ᱦᱮᱸ ᱞᱟᱹᱭ ᱵᱤᱱ ᱢᱟ ᱾
ᱞᱟᱹᱭ ᱫᱟᱞᱤᱧ ᱟᱹᱵᱤᱱᱟᱜ ᱵᱮᱵᱽᱥᱟ ᱛᱟᱦᱚᱞᱮ ᱚᱠᱟᱞᱮᱠᱟ ᱪᱟᱞᱟᱜ ᱠᱟᱱᱟ?
ᱜᱚᱝᱠᱮ ᱟᱹᱞᱤᱧᱟᱜ ᱵᱮᱵᱽᱥᱟ ᱫᱚ ᱪᱟᱞᱟᱜ ᱠᱟᱱᱟ ᱢᱚᱴᱟᱢᱩᱴᱤ ᱵᱷᱟᱜᱤ ᱜᱮ᱾
ᱦᱮᱸ ᱾
ᱛᱚ ᱪᱮᱫ ᱞᱤᱧ ᱞᱟᱹᱭᱟ ᱟᱹᱞᱤᱧ ᱫᱚ ᱨᱩᱴᱟᱨ ᱠᱚ ᱢᱮᱱᱟᱜ ᱛᱟᱹᱞᱤᱧᱟ ᱾ ᱴᱚᱞᱤ ᱴᱟᱠᱴᱟᱨ ᱠᱚ ᱢᱮᱱᱟᱜ ᱛᱟᱞᱤᱧᱟ ᱵᱩᱡᱽ ᱠᱮᱫᱟᱵᱤᱱ᱾ ᱛᱟᱦᱚᱞᱮ ᱵᱮᱵᱽᱥᱟ ᱫᱚ ᱵᱷᱟᱜᱤ ᱜᱮ ᱪᱟᱞᱟᱜ ᱠᱟᱱᱟ?
ᱦᱩᱸ ᱾
ᱛᱟᱦᱚᱞᱮ ᱤᱱᱟᱹ ᱠᱷᱟᱹᱛᱤᱨ ᱢᱚᱴᱟᱢᱩᱴᱤ ᱪᱮᱫ ᱤᱧ ᱞᱟᱹᱭᱟ ᱥᱩᱱᱩᱢ ᱠᱚ ᱵᱟᱝ ᱧᱟᱯᱟᱢ ᱠᱟᱱᱟ᱾ ᱞᱟᱹᱭ ᱫᱟᱠᱚ ᱦᱟᱱᱟ ᱦᱚᱲᱚᱢᱩᱡᱽ ᱯᱚᱨᱱᱟᱞᱤ ᱨᱮ ᱛᱟᱯᱟᱢ ᱠᱷᱟᱹᱯᱟᱹ ᱠᱷᱟᱹᱯᱟᱹᱨᱤ ᱦᱩᱭᱩᱜ ᱠᱟᱱᱟ ᱤᱱᱟᱹ ᱠᱷᱟᱹᱛᱤᱨ ᱟᱵᱚ ᱫᱤᱥᱚᱢ ᱨᱮ ᱥᱩᱱᱩᱢ ᱟᱵᱚ ᱵᱷᱟᱨᱚᱛ ᱫᱤᱥᱚᱢ ᱨᱮ ᱥᱩᱱᱩᱢ ᱠᱚ ᱵᱟᱝ ᱧᱟᱯᱟᱢ ᱠᱟᱱᱟ ᱦᱮᱸ᱾ ᱚᱱᱟ ᱚᱱᱟ ᱠᱷᱟᱹᱛᱤᱨ ᱜᱮ ᱢᱟᱱᱮ ᱵᱮᱵᱽᱥᱟ ᱫᱚᱢᱮ ᱫᱚ ᱵᱟᱝ ᱪᱟᱞᱟᱜ ᱠᱟᱱᱟ ᱦᱚᱜᱼᱚᱭ ᱡᱮ ᱥᱤᱞᱤᱧ ᱟᱹᱜᱩ ᱟᱠᱟᱫᱟ ᱨᱚᱴᱟᱨ ᱛᱟᱦᱚᱞᱮ ᱥᱩᱱᱩᱢ ᱪᱟᱵᱟ ᱠᱟᱱ ᱛᱟᱹᱞᱤᱧᱟ ᱾
ᱟᱪᱪᱷᱟ ᱛᱟᱦᱚᱞᱮ ᱱᱤᱛᱚᱜ ᱫᱚ ᱯᱩᱨᱟᱹ ᱞᱚᱥ ᱪᱟᱞᱟᱜ ᱠᱟᱱ ᱛᱟᱵᱤᱱᱟ ᱛᱚ?
ᱱᱤᱛᱚᱜ ᱫᱚ ᱯᱩᱨᱟᱹ ᱞᱚᱥ ᱜᱟᱹᱲᱤ ᱠᱷᱮᱛᱨᱮ ᱛᱤᱸᱜᱩ ᱜᱮ ᱢᱮᱱᱟᱜᱼᱟ ᱾
ᱦᱩᱸ
ᱛᱟᱦᱚᱞᱮ ᱱᱤᱛᱚᱜ ᱞᱤᱧ ᱪᱟᱞᱟᱜᱼᱟ ᱪᱟᱞᱟᱣ ᱟᱠᱟᱱ ᱛᱟᱞᱮᱭᱟᱠᱚ, ᱤᱭᱟᱹᱨᱮ ᱵᱟᱡᱟᱨ ᱥᱮᱫ᱾
ᱟᱪᱪᱷᱟ, ᱦᱮᱸ
ᱛᱟᱦᱚᱞᱮ ᱥᱩᱱᱩᱢ ᱦᱟᱸᱜ ᱠᱷᱟᱱ ᱛᱤᱨᱮᱠᱚ ᱟᱹᱜᱩᱭᱫᱟ ᱾ ᱛᱟᱨᱯᱚᱨᱮ ᱜᱮ ᱢᱟᱱᱮ ᱟᱨᱟᱢᱵᱚᱭ ᱦᱩᱭᱩᱜᱼᱟ ᱥᱤ ᱟᱨᱠᱤ ᱾
ᱟᱹᱞᱤᱧᱟᱜ ᱦᱚᱸ ᱚᱱᱠᱟ ᱥᱮᱢ ᱚᱵᱚᱥᱛᱷᱟ ᱜᱮ ᱥᱩᱱᱩᱢ ᱯᱟᱹᱭᱤᱯ ᱯᱷᱟᱴᱟᱣ ᱠᱟᱱᱟ ᱛᱟᱦᱚᱞᱮ ᱛᱚ ᱵᱟᱝ ᱜᱟᱱᱚᱜ ᱠᱟᱱᱟ᱾
ᱦᱮᱸ
ᱟᱫᱚ ᱩᱱᱠᱤᱱ ᱠᱤᱱ ᱧᱮᱞᱚᱜ ᱠᱟᱱᱟ ᱰᱟᱭᱵᱷᱟᱨ ᱠᱤᱱ ᱦᱤᱡᱩᱜ ᱠᱟᱱᱟ ᱛᱚ᱾
ᱟᱪᱪᱷᱟ ᱟᱪᱪᱷᱟ
ᱟᱹᱜᱩ ᱛᱚᱨᱟᱭ ᱫᱟᱠᱤᱱ ᱡᱟᱹᱱᱤᱡ ᱠᱷᱟᱱ
ᱦᱩᱸ
ᱛᱟᱦᱚᱞᱮ ᱚᱱᱟ ᱠᱚ ᱠᱤᱱ ᱪᱮᱡᱟ ᱛᱟᱨᱯᱚᱨᱮ ᱠᱤᱱ ᱪᱟᱹᱞᱩᱭᱟ᱾ ᱢᱟᱱᱮ ᱮᱠᱷᱚᱱ ᱦᱚᱸ ᱚᱱᱛᱮ ᱢᱮᱱᱟᱜ ᱠᱚᱣᱟ ᱯᱮᱭᱟ ᱪᱟᱹᱥᱤ ᱢᱮᱱᱟᱜ ᱠᱚᱣᱟ ᱵᱩᱡᱽ ᱫᱟᱹ ᱵᱤᱱ᱾ ᱯᱮᱭᱟ ᱯᱩᱱᱭᱟ ᱪᱟᱹᱥᱤ ᱯᱚᱨᱮ ᱟᱹᱞᱤᱧ ᱞᱤᱧ ᱧᱟᱢ ᱟ᱾
ᱫᱟᱣ
ᱦᱳ ᱢᱟᱱᱮ ᱛᱮᱦᱮᱧ ᱫᱚ ᱱᱚᱛᱮ ᱨᱮᱜᱮ ᱠᱟᱴᱟᱜ ᱛᱟᱹᱞᱤᱧᱟ ᱡᱟᱞᱤᱧ ᱵᱩᱡ ᱮᱫᱟ᱾
ᱟᱪᱪᱷᱟ ᱦᱮᱸ
ᱥᱮᱛᱟᱜ ᱠᱷᱚᱱ ᱞᱤᱧ ᱦᱚᱨᱚ ᱵᱚᱨᱚᱜ ᱠᱟᱱᱟ᱾
ᱦᱮᱸ ᱜᱚᱝᱠᱮ ᱞᱟᱹᱭ ᱫᱟᱞᱤᱧ ᱢᱟᱱᱮ ᱯᱚᱭᱥᱟ ᱦᱚᱸᱛᱚ ᱯᱚᱭᱥᱟ ᱦᱩᱭᱩᱜ-ᱟ᱾
ᱦᱮᱸ ᱦᱩᱸ
ᱛᱟᱦᱚᱞᱮ ᱛᱟᱛᱮ ᱠᱚ ᱨᱮ ᱟᱹᱵᱤᱱ ᱡᱩᱫᱤ ᱚᱱᱟ ᱠᱚ ᱥᱚᱢᱚᱭ ᱵᱟᱹᱵᱤᱱ ᱮᱢᱟ᱾
ᱦᱩᱸ
ᱦᱚᱲᱟᱜ ᱥᱤ ᱦᱩᱭᱩᱜ-ᱟ ᱥᱚᱢᱚᱭ ᱠᱚ ᱮᱢ ᱦᱩᱭᱩᱜ-ᱟ ᱵᱤᱨᱚᱠᱛᱚ ᱞᱮᱠᱷᱟᱱ ᱫᱚ ᱵᱟᱝ ᱜᱟᱱᱚᱜ-ᱟ ᱡᱟᱦᱟᱸᱭᱟᱜ ᱢᱟᱱᱮ ᱱᱟᱦᱮᱞ ᱠᱚ ᱰᱟᱝᱨᱤ ᱠᱚ ᱵᱟᱹᱱᱩᱜ ᱠᱚ ᱛᱟᱠᱚᱣᱟ ᱩᱱᱠᱩ ᱫᱚ ᱢᱟᱱᱮ ᱥᱤ ᱛᱟᱠᱚ ᱦᱩᱭᱩᱜ-ᱟ ᱦᱚᱲ ᱪᱟᱥ ᱦᱚᱪᱚ ᱠᱚ ᱦᱩᱭᱩᱜ-ᱟ ᱦᱮᱸ ᱥᱮ ᱦᱮᱸ ᱟᱨ ᱡᱩᱫᱤ ᱵᱟᱹᱵᱤᱱ ᱪᱟᱥ ᱦᱚᱪᱚ ᱠᱚᱣᱟ ᱵᱟᱹᱵᱤᱱ ᱥᱤ ᱛᱟᱠᱚᱣᱟ ᱟᱹᱵᱤᱱ ᱱᱟᱜ ᱦᱚᱸ ᱯᱚᱭᱥᱟ ᱠᱚ ᱵᱟᱝ ᱦᱩᱭᱩᱜ-ᱟ᱾
ᱵᱟᱝ
ᱛᱟᱦᱚᱞᱮ ᱟᱹᱵᱤᱱ ᱦᱚᱸᱵᱤᱱ ᱞᱚᱥᱚᱜ-ᱟ ᱟᱨ ᱡᱟᱦᱟᱸᱭ ᱪᱟᱹᱥᱤ
ᱦᱟᱸ
ᱢᱟᱱᱮ ᱢᱮᱱᱟᱜ ᱠᱚᱣᱟ ᱩᱱᱠᱩ ᱦᱚᱸ ᱪᱟᱥ ᱦᱚᱪᱚ ᱠᱚ ᱦᱩᱭᱩᱜ-ᱟ ᱵᱷᱟᱜᱮ ᱵᱷᱟᱜᱮ ᱛᱮ ᱜᱮ ᱦᱚᱭ ᱛᱚ ᱛᱚ ᱟᱹᱵᱤᱱ ᱥᱚᱸᱜᱮ ᱥᱚᱸᱜᱮ ᱯᱚᱭᱥᱟ ᱵᱟᱭ ᱮᱢ ᱫᱟᱲᱮ ᱟᱹᱵᱤᱱᱟ᱾ ᱛᱚ ᱚᱱᱟ ᱫᱚ ᱵᱟᱛᱟᱣ ᱦᱩᱭᱩᱜ-ᱟ᱾ ᱦᱮᱸ ᱥᱮ ᱠᱷᱚᱡᱽ ᱠᱟᱜ ᱵᱤᱱ ᱟᱹᱵᱤᱱ ᱡᱩᱫᱤ ᱞᱟᱹᱭ ᱵᱤᱱ?
ᱟᱹᱵᱤᱱᱟᱜ ᱡᱟᱦᱟᱸ ᱱᱟᱭᱤᱴ ᱡᱟᱦᱟᱸ ᱵᱤᱱ ᱮᱢ ᱟᱠᱟᱜ-ᱟ ᱱᱟᱭᱤᱴ ᱵᱟᱥ
ᱦᱮᱸ
ᱚᱱᱟ ᱨᱮ ᱪᱮᱫ ᱞᱮᱠᱟ ᱯᱚᱴᱮᱴᱷᱚᱭᱚᱜ ᱜᱮᱭᱟ? ᱚᱱᱟ ᱛᱚ ᱚᱱᱟ ᱫᱚ ᱦᱚᱲ ᱠᱮᱯᱟᱥᱤᱴᱤ ᱜᱮ ᱛᱚ ᱠᱚ ᱛᱟᱦᱮᱱᱟ ᱥᱤᱴ ᱠᱮᱯᱟᱥᱤᱴᱤ
ᱦᱮᱸᱻ ᱟᱹᱞᱤᱧ ᱫᱚ ᱚᱱᱟ ᱵᱟᱥ ᱨᱮ ᱫᱚ ᱟᱹᱞᱤᱧ ᱫᱚ ᱢᱚᱴᱟᱢᱩᱴᱤ ᱟᱹᱭᱩᱵ ᱪᱷᱚᱴᱟ ᱥᱟᱲᱮ ᱪᱷᱚᱴᱟ ᱱᱚᱝᱠᱟ ᱞᱤᱧ ᱟᱲᱟᱜᱟ ᱟᱨᱠᱤ
ᱦᱩᱸ
ᱛᱟᱦᱚᱞᱮ ᱥᱴᱚᱯᱤᱡᱽ ᱫᱚ ᱫᱚᱢᱮ ᱫᱚ ᱵᱟᱹᱱᱩᱜ ᱛᱟᱹᱞᱤᱧᱟ ᱠᱚᱢ, ᱞᱟᱦᱟ ᱨᱮ ᱜᱮ ᱴᱤᱠᱤᱴ ᱠᱚ ᱠᱟᱴᱟᱣᱟ ᱟᱨ ᱚᱸᱰᱮ ᱦᱚᱨ ᱨᱮ ᱠᱚ ᱛᱤᱸᱜᱩ ᱠᱚᱜ-ᱟ᱾
ᱦᱩᱸ
ᱡᱟᱦᱟᱸ ᱥᱴᱚᱯᱤᱡᱽ ᱢᱮᱱᱟᱜ ᱛᱟᱞᱮᱱ ᱫᱚ ᱚᱱᱟ ᱠᱚ ᱨᱮ ᱠᱚ ᱛᱤᱸᱜᱩᱱᱟ ᱚᱸᱰᱮ ᱠᱷᱚᱱᱟᱜ ᱠᱚ ᱫᱮᱡᱚᱜ-ᱟ᱾
ᱦᱮ
ᱚᱱᱟ ᱜᱷᱚᱱᱚ ᱜᱷᱚᱱᱚ ᱥᱴᱚᱯᱤᱡᱽ ᱫᱚ ᱵᱟᱹᱱᱩᱜ ᱛᱟᱹᱞᱤᱧᱟ
ᱦᱩᱮᱸ ᱚᱱᱟ ᱫᱚ ᱦᱤᱥᱟᱹᱵ ᱜᱟᱱ ᱛᱚ ᱦᱩᱸ ᱦᱩᱸᱼᱼ
ᱢᱚᱴᱟᱢᱩᱴᱤ ᱦᱚᱲ ᱡᱚᱲ ᱦᱚᱸ ᱵᱷᱟᱜᱮ ᱜᱮ ᱠᱚ ᱦᱩᱭᱩᱜ ᱠᱟᱱᱟ᱾
ᱦᱩᱸ᱾
ᱟᱫᱚ ᱱᱮᱛᱟᱨ ᱠᱟᱹᱴᱤᱡ ᱴᱷᱚᱥ ᱠᱟᱱᱟ ᱟᱨᱠᱤᱼᱼ
ᱪᱟᱥ ᱥᱤᱡᱤᱱ ᱛᱚ ᱦᱩᱸ ᱦᱩᱸ᱾
ᱛᱟᱦᱞᱮ ᱩᱱᱟᱹᱜ ᱦᱚᱲ ᱡᱚᱲ ᱵᱟᱠᱚ ᱦᱤᱡᱩᱜ ᱥᱮᱱᱚᱜ ᱠᱟᱱᱟ᱾
ᱦᱟᱸ᱾
ᱦᱮᱸ ᱟᱨ ᱦᱟᱱᱮ ᱢᱤᱫ ᱫᱷᱟ ᱫᱚᱢᱮ ᱦᱚᱲ ᱠᱚ ᱦᱮᱡ ᱮᱱᱟ, ᱪᱮᱫᱟᱜ ᱥᱮ ᱪᱟᱥ ᱠᱚ ᱦᱚᱸ ᱞᱟᱜᱟᱣ ᱟᱠᱟᱱᱟᱼᱼ ᱛᱚ ᱟᱨ ᱟᱵᱚᱼᱼ ᱥᱮᱫ ᱨᱮᱱ ᱦᱚᱲ ᱵᱤᱥᱤ ᱚᱱᱟ ᱠᱳᱞᱠᱟᱛᱟ, ᱠᱳᱞᱠᱟᱛᱟ ᱚᱱᱛᱮ ᱜᱮ ᱠᱚ ᱛᱟᱦᱮᱱᱟ ᱠᱟᱹᱢᱤᱭᱟ ᱼᱼ ᱠᱚ ᱠᱟᱨᱠᱷᱟᱱᱟ ᱠᱚ ᱨᱮ ᱠᱳᱢᱯᱟᱱᱤ ᱠᱚ ᱨᱮ ᱦᱮᱸ ᱪᱟᱹᱠᱨᱤᱭᱟ ᱠᱚᱼᱼ ᱟᱫᱚ ᱦᱤᱡᱩᱜ ᱟᱠᱚ ᱟᱨᱠᱤ ᱪᱟᱥ ᱴᱟᱭᱤᱢ ᱫᱚ ᱡᱚᱛᱚ ᱦᱚᱲ ᱠᱚ ᱦᱤᱡᱩᱜᱼᱟ, ᱪᱮᱫᱟᱜ ᱥᱮ ᱟᱵᱚ ᱡᱩᱫᱤ ᱵᱟᱵᱚᱱ ᱪᱟᱥᱟᱼᱼ
ᱢᱟᱱᱮ ᱪᱮᱜ ᱵᱤᱱ ᱡᱚᱢᱟ ᱟᱨᱠᱤ ᱥᱟᱨᱟ ᱵᱚᱪᱷᱚᱨ ᱨᱮᱱᱟᱜ᱾ ᱠᱟᱹᱢᱤ ᱠᱩᱲᱟᱹᱭ ᱠᱟᱱᱟ ᱛᱟᱵᱚᱱᱟ ᱟᱨ ᱼᱼ
ᱦᱚᱭ ᱱᱚᱣᱟ ᱛᱚ ᱟᱨ ᱪᱟᱥ ᱫᱤᱱ ᱛᱚ ᱵᱤᱥᱤ ᱫᱤᱱ ᱫᱚ ᱵᱟᱝ ᱫᱚᱥ ᱵᱟᱨᱚ ᱫᱤᱱ ᱠᱷᱟᱴᱼᱼ ᱴᱟ ᱞᱮᱱ ᱠᱷᱟᱱ ᱜᱮ ᱠᱚᱢᱯᱞᱤᱴ ᱮᱱᱟ ᱟᱨ ᱱᱚᱣᱟ ᱛᱮ ᱡᱩᱫᱤ ᱵᱚᱱ ᱵᱮᱡᱟᱨᱚᱜᱼᱟ, ᱛᱟᱦᱞᱮ ᱠᱤ ᱦᱩᱭᱩᱜᱼᱟ᱾
ᱵᱟᱝ, ᱵᱟᱝ, ᱵᱟᱝ᱾
ᱵᱟᱭᱨᱮ ᱨᱮ ᱥᱮᱱ ᱠᱟᱛᱮᱜ ᱦᱚᱸ, ᱵᱟᱭᱨᱮ ᱨᱮᱦᱚᱸ ᱛᱚ ᱥᱮᱭ ᱠᱷᱟᱴᱟᱜ ᱜᱮ ᱦᱩᱭᱩᱜ ᱛᱟᱵᱚᱱᱟ᱾
ᱮᱠᱫᱚᱢ ᱵᱮᱡᱟᱨ ᱵᱟᱝ ᱜᱟᱱᱚᱜ-ᱟ, ᱚᱥᱩᱵᱤᱫᱷᱟᱼᱼ ᱩᱸ
ᱛᱟᱞᱦᱮ ᱴᱟᱠᱴᱟᱨ ᱠᱚᱫᱚ ᱞᱤᱡ ᱵᱤᱱ ᱮᱢ ᱟᱠᱟᱫᱟᱼᱼ ᱥᱮ ᱟᱹᱵᱤᱱ ᱜᱮ ᱵᱤᱱᱼᱼ
ᱵᱟᱸ ᱟᱸ ᱴᱟᱠᱴᱟᱨ ᱫᱚ ᱞᱤᱡ ᱵᱟᱹᱞᱤᱧ ᱮᱢ ᱟᱠᱟᱫᱟ᱾ ᱟᱹᱞᱤᱧ ᱱᱤᱡᱮ ᱛᱮᱜᱮ ᱞᱤᱧ ᱪᱟᱞᱟᱣᱟ, ᱪᱮᱫᱟᱜ ᱥᱮ ᱞᱤᱡ ᱮᱢ ᱠᱟᱛᱮᱫ ᱦᱚᱸᱞᱤᱧ ᱧᱮᱞ ᱟᱠᱟᱫᱟᱼᱼ ᱢᱟᱱᱮ ᱦᱚᱭᱛᱚ ᱟᱹᱵᱤᱱ ᱦᱚᱭᱛᱚᱼᱼ ᱟᱹᱰᱤ ᱜᱷᱟᱹᱲᱤᱡ ᱮ ᱪᱟᱞᱟᱣ ᱠᱮᱫᱟ ᱦᱚᱭᱛᱚ ᱧᱮᱞ ᱢᱮ ᱼᱼ ᱫᱚᱥ ᱫᱤᱱ ᱨᱮᱱᱟᱜ ᱮ ᱪᱟᱞᱟᱣ ᱠᱮᱫᱟ, ᱫᱚᱥ ᱫᱤᱱ ᱦᱚᱭ‌ ᱛᱚᱼᱼ ᱧᱮᱞᱢᱮ ᱢᱚᱬᱮ ᱫᱤᱱ ᱨᱮᱱᱟᱜ ᱯᱚᱭᱥᱟ ᱮᱢᱟᱵᱤᱱ ᱠᱟᱱᱟ ᱟᱨ ᱢᱚᱬᱮ ᱫᱤᱱᱟᱜ ᱫᱚ ᱵᱟᱝ᱾
ᱦᱟᱸ ᱦᱮᱸ
ᱞᱟᱹᱭ ᱮᱫᱟ, ᱞᱟᱹᱭ ᱟᱠᱚ ᱵᱟᱠᱚ ᱮᱢᱚᱜ ᱠᱟᱱᱟ ᱱᱤᱛᱼᱼ ᱱᱤᱛᱚᱜ ᱫᱚ ᱵᱟᱠᱚ ᱮᱢᱚᱜ-ᱟ, ᱚᱱᱠᱟ ᱠᱟᱛᱮᱜ ᱜᱮ ᱛᱟᱦᱮᱸ ᱤᱫᱤᱜ ᱠᱟᱱᱟ ᱛᱟᱞᱮᱼᱼ
ᱦᱩᱸ
ᱱᱤᱡᱮ ᱛᱮᱠᱮ ᱪᱟᱞᱟᱣ ᱦᱩᱭᱩᱜ-ᱟ, ᱡᱟ ᱴᱩᱠᱩ ᱦᱩᱭᱩᱜ-ᱟ ᱚᱱᱟ ᱛᱮᱜᱮ ᱥᱚᱱᱛᱩᱥᱴᱚ ᱛᱟᱦᱮᱸᱱ ᱦᱩᱭᱩᱜ ᱠᱟᱱᱟ᱾ ᱠᱟᱨᱚᱱ ᱟᱹᱞᱤᱧᱟᱜ ᱛᱚ ᱟᱨ ᱠᱤᱪᱷᱩ ᱨᱮ ᱴᱟᱱ ᱵᱟᱱᱩᱜ-ᱟ᱾ ᱦᱮᱸ, ᱜᱟᱹᱲᱤ ᱠᱚᱨᱮᱱᱟᱜ ᱠᱤᱥᱛᱤ ᱢᱤᱥᱛᱤ ᱡᱚᱛᱚ ᱪᱟᱵᱟ ᱟᱠᱟᱱ ᱛᱟᱹᱞᱤᱧᱟ ᱤᱱᱟᱹ ᱠᱷᱟᱹᱼᱼ ᱛᱤᱨ ᱚᱱᱟ ᱪᱟᱯ ᱫᱚ ᱵᱟᱹᱞᱤᱧ ᱦᱟᱛᱟᱣᱟ, ᱚᱱᱟ ᱥᱩᱱᱩᱢ ᱠᱚ ᱠᱷᱚᱨᱚᱪ ᱩᱰᱩᱜ ᱞᱮᱠᱷᱟᱱ ᱜᱮᱼᱼ ᱦᱮᱸ ᱥᱩᱱᱩᱢ ᱠᱚᱨᱢᱚᱛᱚ ᱦᱩᱭ ᱞᱮᱠᱷᱟᱱ ᱜᱮ, ᱦᱮᱸ ᱱᱤᱡᱮᱨᱟᱜᱺ ᱦᱚᱭ ᱥᱮ ᱛᱟᱞᱦᱮ ᱚᱱᱟ ᱠᱷᱟᱹᱛᱤᱨ ᱟᱫᱚ ᱞᱤᱡᱼᱼ ᱞᱤᱡ ᱫᱚ ᱵᱟᱞᱤᱧ ᱮᱢᱟ ᱠᱚᱣᱟ ᱦᱮᱸ ᱱᱚᱜ-ᱚᱭ ᱡᱮᱢᱚᱱ ᱥᱤᱡᱤᱱ ᱨᱮ ᱢᱮᱱᱟᱜᱼᱼ ᱛᱟᱹᱞᱤᱧᱟ ᱦᱩᱲᱩ ᱫᱟᱞ ᱜᱟᱹᱲᱤ ᱦᱚᱯᱟᱨ ᱟᱨᱠᱤ ᱡᱟ ᱠᱚ ᱞᱟᱹᱭ ᱮᱫᱟ᱾ ᱤᱨ ᱜᱟᱹᱲᱤ ᱦᱚᱸ ᱢᱮᱱᱟᱜ ᱛᱟᱹᱞᱤᱧᱟ ᱦᱮᱸ, ᱡᱟᱦᱟᱸᱭ ᱡᱟᱦᱟᱸᱱᱟᱜ ᱮ ᱫᱚᱨᱠᱟᱨᱟᱜᱼᱟᱼᱼ ᱚᱱᱟᱭ ᱤᱫᱤᱭᱟ ᱵᱩᱡᱽ ᱥᱮ ᱡᱩᱫᱤ ᱞᱟᱹᱭᱟᱭ ᱤᱧ ᱫᱚ ᱦᱚᱯᱟᱨ ᱛᱤᱧ ᱫᱟᱞᱟᱼᱼ
ᱦᱩᱸ᱾
ᱩᱱ ᱫᱚ ᱦᱚᱯᱟᱨ, ᱟᱨ ᱡᱚᱠᱷᱚᱱ ᱠᱚ ᱞᱟᱹᱭᱟ ᱡᱮ ᱟᱞᱮ ᱫᱚᱞᱮ ᱤᱨᱟ ᱤᱨ ᱜᱟᱹᱲᱤ ᱦᱩᱸ᱾
ᱦᱮᱸ ᱡᱟᱦᱟᱸᱭ ᱡᱟᱦᱟᱸᱴᱟᱜ ᱫᱚᱨᱠᱟᱨ᱾
ᱦᱮᱸ ᱫᱚᱨᱠᱟᱨ ᱛᱟᱭ, ᱟᱹᱞᱤᱧ ᱫᱚ ᱢᱟᱱᱮ ᱡᱩᱫᱤ ᱡᱟᱦᱟᱸᱱᱟᱜ ᱮ ᱢᱮᱛᱟᱞᱤᱧᱟ ᱢᱚᱴᱟᱢᱩᱴᱤ ᱵᱟᱝ ᱫᱚ ᱵᱟᱹᱞᱤᱧ ᱵᱟᱝ-ᱟ, ᱢᱚᱴᱟᱢᱩᱴᱤ ᱜᱟᱲᱤ ᱫᱚᱞᱤᱧ ᱤᱫᱤᱭᱟ ᱠᱚᱣᱟ ᱦᱮᱸ᱾
ᱟᱨ ᱴᱟᱠᱴᱟᱨ ᱱᱤᱛᱚᱜ ᱨᱩᱴᱟᱨ ᱥᱤ ᱵᱟᱲᱟ ᱦᱩᱭᱩᱜ ᱠᱟᱱᱟ ᱛᱚ, ᱟᱞᱤᱧ ᱫᱚ ᱱᱟᱭᱤᱴ ᱦᱚᱸᱞᱤᱧ ᱥᱤ ᱵᱟᱲᱟᱭ ᱛᱟᱠᱚᱣᱟ᱾
ᱦᱮᱸ ᱦᱮᱸ᱾
ᱚᱵᱚᱥᱥᱳᱭ ᱦᱮᱸ᱾ ᱟᱫᱚ ᱥᱤᱜ ᱦᱮᱸ᱾
ᱦᱟᱱᱛᱮ ᱱᱟᱛᱮ ᱵᱟᱠᱷᱟᱱ ᱠᱚᱪᱟᱜ ᱟᱠᱚ ᱛᱟᱦᱚᱞᱮ ᱩᱱᱠᱩ ᱫᱚ ᱥᱤ ᱩᱰᱩᱠ ᱠᱟ ᱛᱟ ᱠᱚᱜᱮ ᱦᱩᱭᱩᱜ-ᱟ ᱱᱟᱭᱤᱴ ᱯᱷᱟᱭᱤᱴ ᱠᱟᱛᱮ ᱨᱮᱦᱚᱸ᱾
ᱦᱮᱸ ᱛᱚ᱾
ᱦᱳᱭ ᱟᱹᱰᱤ ᱦᱚᱲᱜᱮ ᱟᱫᱚ ᱱᱮᱛᱟᱨ ᱫᱚᱞᱮ ᱧᱮᱞᱮᱫ ᱠᱚᱣᱟ ᱢᱤᱥᱤᱱ ᱛᱮᱜᱮ ᱠᱚ ᱤᱨ ᱦᱚᱪᱚᱭᱫᱟ,
ᱦᱩᱸ᱾
ᱟᱨ ᱛᱤ ᱛᱮᱠᱚ ᱤᱨ ᱮᱫ ᱨᱮᱦᱚᱸ ᱠᱚ ᱦᱚᱯᱟᱨ ᱫᱟᱠᱚ᱾ ᱚᱱᱮ ᱟᱨᱚ ᱩᱱᱟᱹᱜ ᱠᱷᱟᱹᱨᱟᱹᱭ ᱢᱟᱹᱨᱟᱹᱭ ᱫᱚ ᱵᱟᱠᱚ ᱥᱟ ᱯᱟ ᱥᱟᱯᱤ ᱫᱟ ᱮᱠᱟᱞ
ᱠᱷᱟᱹᱨᱟᱹᱭ ᱥᱟᱯᱟ ᱦᱩᱭᱩᱜ-ᱟ, ᱟᱵᱚ ᱟᱞᱮᱥᱮᱫ ᱫᱚ ᱢᱟ ᱟᱨᱚ ᱫᱚ ᱫᱷᱤᱨᱤ ᱫᱤᱥᱚᱢ᱾ ᱦᱳᱭᱛᱚ ᱧᱮᱞ ᱵᱤᱱ ᱫᱚᱢᱮ ᱠᱚ ᱢᱟᱱᱮ ᱠᱷᱟᱹᱨᱟᱹᱭ ᱥᱟᱯᱟ ᱦᱩᱭᱩᱜ-ᱟ, ᱫᱚᱢᱮ ᱫᱷᱤᱨᱤ ᱠᱚ ᱢᱮᱱᱟᱜ-ᱟ ᱠᱷᱟᱹᱨᱟᱹᱭ ᱥᱟᱯᱷᱟ ᱛᱮᱜᱮ ᱟᱹᱰᱤ ᱫᱤᱱ ᱞᱟᱜᱟᱜ-ᱟ᱾ ᱦᱟᱥᱟ ᱠᱚ ᱞᱟᱜᱟᱜᱼᱟ, ᱜᱮᱰᱮᱨ ᱦᱳᱭᱳᱜᱼᱟ, ᱪᱷᱩᱞᱟᱹᱣ ᱦᱳᱭᱳᱜᱼᱟ ᱦᱮᱸ᱾ ᱛᱟᱨ ᱵᱚᱫᱚᱞᱮ ᱟᱢᱫᱚ ᱦᱚᱯᱟᱨᱛᱮᱜᱮ ᱫᱟᱞ ᱢᱮᱥᱮ ᱠᱳᱱᱳ ᱡᱟᱞᱟ ᱵᱟᱹᱱᱩᱜᱼᱟ᱾
ᱦᱮᱸ ᱚᱱᱟ ᱫᱚ ᱚᱲᱟᱜ ᱨᱮᱭ ᱩᱵ ᱦᱚᱴᱚᱵᱤᱱᱟᱭ ᱦᱳᱲᱳ᱾
ᱦᱮᱸ ᱴᱟᱠᱴᱟᱨ ᱢᱮᱱᱟᱜ ᱛᱟᱞᱤᱧᱟ ᱦᱚᱯᱟᱨ ᱛᱮᱞᱤᱧ ᱫᱟᱞ ᱠᱮᱫᱟ, ᱴᱟᱠ ᱴᱟᱨ ᱛᱮᱞᱤᱧ ᱟᱹᱜᱩ ᱠᱮᱫᱟ ᱚᱲᱟᱜ ᱨᱮ ᱞᱤᱧ ᱫᱩᱞ ᱜᱤᱫᱟ ᱠᱮᱫᱟ ᱫᱩᱞ ᱠᱮᱫᱟ᱾ ᱦᱮᱸ ᱛᱤᱨᱯᱚᱞ ᱞᱤᱧ ᱟᱴᱮᱜ ᱠᱮᱫᱟ, ᱚᱸᱰᱮᱞᱤᱧ ᱫᱩᱞ ᱠᱮᱫᱟ, ᱦᱮᱸ ᱵᱟᱨᱫᱤᱱ ᱜᱟᱱ ᱨᱚᱦᱚᱲᱱᱟ ᱟᱫᱚ ᱵᱚᱥᱛᱟ ᱨᱮᱞᱤᱧ ᱯᱮᱠ ᱠᱮᱫᱟ ᱵᱟᱠᱷᱟᱱ ᱚᱸᱰᱮ ᱠᱷᱚᱱᱟᱜ ᱦᱚᱸ ᱜᱟᱹᱲᱤ ᱠᱚᱠᱚ ᱦᱮᱡ ᱞᱮᱠᱷᱟᱱ ᱡᱩᱫᱤ ᱠᱚ ᱞᱟᱹᱭᱟ ᱡᱮ ᱦᱚᱛ ᱦᱟᱛᱟᱣ ᱦᱩᱭᱩᱜᱼᱟ ᱟᱫᱚᱞᱤᱧ ᱮᱢᱟ ᱠᱚᱣᱟ ᱚᱰᱮᱚᱱᱟᱜ ᱚᱲᱟᱜ ᱠᱷᱚᱱᱟᱜ᱾
ᱟᱨ ᱟᱠᱚ ᱛᱮᱜᱮ ᱠᱚᱫᱚ ᱠᱚ ᱯᱮᱠ ᱡᱚᱱᱚᱜᱼᱟ ᱩᱱᱠᱩ ᱫᱚ ᱯᱮᱠ ᱦᱚᱸ ᱵᱟᱝ ᱞᱟᱜᱟᱜᱼᱟ᱾
ᱠᱚ ᱛᱮᱜᱮ ᱠᱚ ᱯᱮᱠ ᱡᱚᱝᱟ, ᱵᱚᱥᱛᱟ ᱡᱚᱝᱟ ᱠᱚ, ᱜᱟᱹᱤ ᱠᱚ ᱟᱹᱜᱩᱭᱟ ᱤᱫᱤ ᱡᱚᱝᱟ ᱠᱚ ᱟᱨ᱾
ᱦᱩᱸ᱾
ᱦᱳᱭᱥᱮ᱾
ᱟᱫᱚ ᱱᱮᱛᱟᱨ ᱫᱚ ᱧᱮᱞᱮᱫ ᱠᱚᱣᱟᱞᱤᱧ ᱟᱱᱮᱠ ᱰᱟᱝᱨᱤ ᱠᱚ ᱛᱟᱸᱦᱮᱱ ᱠᱟᱱ ᱨᱮᱦᱚᱸ ᱡᱩᱫᱤ ᱢᱤᱫᱵᱟᱨ ᱠᱚ ᱛᱟᱸᱦᱮᱱ ᱠᱟᱱ ᱛᱟᱠᱚ ᱜᱮᱭᱟ, ᱚᱱᱟ ᱚᱱᱟ ᱡᱟᱦᱟᱸ ᱦᱚᱯᱟᱨ ᱛᱮᱠᱚ ᱫᱟᱞᱮᱫ, ᱚᱱᱟ ᱠᱩᱴᱤ ᱜᱮᱠᱚ ᱤᱫᱤ ᱠᱟᱛᱮᱫ ᱠᱚ ᱯᱟᱲᱳᱭ ᱫᱟᱠᱚ᱾
ᱠᱩᱴᱤ?
ᱦᱳᱭ᱾ ᱴᱤ ᱟᱫᱚ ᱞᱟᱦᱟ ᱛᱮᱫᱚ ᱚᱲᱟᱜ ᱠᱚᱠᱚ ᱫᱟᱵ ᱦᱚᱛᱮᱡ ᱛᱮ ᱠᱷᱚᱲ ᱜᱚ ᱢᱤᱥᱤᱱ ᱛᱮᱠᱚ ᱫᱟᱞ ᱛᱟᱦᱮᱸᱜ᱾
ᱦᱮᱸ ᱱᱮᱛᱟᱨ ᱢᱟ ᱠᱷᱚᱲ ᱚᱲᱟᱜ ᱦᱚᱸ ᱵᱟᱹᱱᱩᱜᱼᱟ᱾
ᱦᱳᱭ
ᱦᱩᱸ ᱱᱮᱛᱟᱨ ᱫᱚ ᱡᱟᱜᱮ ᱮᱨᱵᱮᱥᱴᱟᱨ ᱠᱚ ᱞᱟᱜᱟᱣ ᱫᱟ᱾
ᱦᱩᱸ
ᱢᱟᱱᱮ ᱦᱟᱱᱛᱮ ᱱᱟᱛᱮ ᱠᱟᱹᱢᱤ ᱠᱟᱛᱮᱜ ᱨᱮ ᱦᱚᱸ ᱢᱟᱱᱮ ᱦᱚᱭ ᱛᱚ᱾ ᱚ ᱢᱤᱫ ᱪᱟᱸᱫᱳ ᱜᱟᱱ ᱵᱟᱭᱨᱮᱭ ᱪᱟᱞᱟᱣ ᱮᱱᱟᱭ ᱟᱵᱚ ᱱᱚ ᱛᱮ ᱫᱚ ᱚᱠᱟᱨᱮ ᱪᱮᱫ ᱠᱟᱹᱢᱤ ᱧᱟᱢᱟᱭ ᱵᱟᱭ ᱨᱮ ᱛᱟᱭ ᱨᱮ ᱪᱟᱞᱟᱣ ᱱᱟᱭ ᱦᱚᱭ ᱛᱚ ᱫᱚᱥ ᱯᱚᱱᱨᱚ ᱠᱩᱲᱤ ᱦᱟᱡᱟᱨ ᱴᱟᱠᱟᱭ ᱟᱹᱜᱩ ᱠᱮᱫᱟ ᱮᱹᱰᱵᱮᱥᱴᱟ ᱨᱮ ᱦᱟᱛᱟᱣ ᱠᱮᱫᱟ ᱞᱟᱜᱟᱣ ᱠᱮᱫᱟᱭ᱾ ᱟᱨ ᱵᱤᱨ ᱨᱮᱱᱟᱜ ᱢᱟ ᱢᱮᱱᱟᱜ ᱜᱮᱭᱟ ᱫᱟᱨᱮ ᱠᱚ ᱠᱟᱴᱷ ᱠᱚ ᱦᱮᱸ᱾ ᱛᱟᱦᱞᱮ ᱚᱱᱟ ᱛᱮ ᱜᱮ ᱛᱚ ᱦᱳᱭᱳᱜ ᱠᱟᱱᱟ᱾ ᱦᱩᱸ ᱟᱨ ᱱᱮᱛᱟᱨ ᱢᱟᱱᱮ ᱪᱮᱫ ᱞᱤᱧ ᱞᱟᱹᱭᱟ᱾ ᱢᱟᱱᱮ ᱠᱚᱛ ᱜᱤᱫᱽᱨᱟᱹ ᱠᱚ ᱦᱚᱸ ᱵᱟᱭ ᱨᱮ ᱫᱚᱢᱮ ᱟᱹᱰᱤ ᱡᱷᱟᱹᱞ ᱡᱷᱟᱹᱞ ᱠᱚ ᱪᱟᱞᱟᱜ ᱠᱟᱱᱟ᱾ ᱡᱷᱟᱹᱞ ᱡᱷᱟᱹᱞ ᱛᱟᱨᱟ ᱠᱟ ᱠᱟᱛᱮᱫ ᱢᱟᱱᱮ ᱟᱹᱰᱤ ᱫᱤᱱ ᱠᱚ ᱛᱟᱦᱮᱸ ᱠᱟᱱᱟ ᱪᱷᱚ ᱢᱟᱥ ᱱᱚ ᱢᱟᱥ ᱢᱤᱫ ᱵᱚᱪᱷᱚᱨ ᱠᱚ ᱛᱟᱦᱮᱱ ᱠᱟᱱᱟ᱾ ᱟᱹᱰᱤ ᱡᱟᱹᱥᱛᱤ ᱧᱚᱜ ᱜᱮ ᱯᱚᱭᱥᱟ ᱠᱚ ᱟᱹᱜᱩᱭ ᱮᱫᱟ ᱦᱮᱸ ᱛᱟᱦᱚᱞᱮ ᱡᱟᱹᱥ ᱪᱟᱹᱣ ᱠᱟᱛᱮ ᱟᱫᱚ ᱠᱚ ᱞᱟᱹᱭ ᱫᱟ ᱦᱟᱥᱟ ᱟᱲᱟᱜ ᱫᱚ ᱵᱟᱵᱚᱱ ᱫᱚᱦᱚᱭᱟ ᱤᱴᱟᱹ ᱟᱲᱟᱜ ᱵᱚᱱ ᱡᱩᱛᱟ᱾ ᱤᱴᱟᱹ ᱚᱲᱟᱜ ᱦᱚᱸᱠᱚ ᱡᱩᱛ ᱫᱟ ᱵᱟᱝ ᱫᱚ ᱵᱟᱝ ᱦᱮᱸ᱾
ᱚᱠᱟ ᱜᱮ ᱦᱤᱡᱩᱜ ᱠᱟᱱᱟ ᱠᱚ ᱢᱤᱫ ᱜᱟᱹᱰᱤ ᱜᱟᱱᱮ ᱟᱬᱜᱚ ᱦᱚᱴᱚ ᱠᱟᱜ ᱠᱟᱱᱟ᱾
ᱦᱮᱸ ᱦᱳᱭᱛᱳ ᱧᱮᱞ ᱵᱤᱱ ᱦᱮᱸ᱾ ᱟᱫᱚ ᱧᱮᱞ ᱵᱤᱱ ᱪᱮᱫ ᱞᱤᱧ ᱞᱟᱹᱭᱟ ᱱᱮᱛᱟᱨ ᱦᱚᱭᱛᱚ ᱾ ᱜᱤᱫᱽᱨᱟᱹ ᱠᱚᱠᱚ ᱦᱟᱨᱟᱜ ᱠᱟᱱᱟ ᱵᱟᱹᱦᱩ ᱠᱚᱠᱚ ᱟᱹᱜᱩ ᱦᱳᱭᱳᱜᱼᱟ᱾ ᱠᱩᱲᱤ ᱜᱤᱫᱽᱨᱟᱹ ᱠᱚ ᱡᱟᱶᱟᱭ ᱦᱳᱭᱳᱜᱼᱟ᱾ ᱩᱱᱫᱚ ᱡᱩᱫᱤ ᱵᱟᱹᱦᱩ ᱵᱤᱱ ᱟᱹᱜᱩᱭᱭᱟ᱾ ᱜᱤᱫᱽᱨᱟᱹ ᱨᱮᱱ ᱛᱟᱦᱚᱞᱮ ᱩᱱᱤ ᱫᱚᱚᱭ ᱞᱟᱹᱭᱟ ᱡᱮ ᱪᱮᱫ ᱚᱲᱟᱜ ᱠᱟᱱ ᱛᱟᱠᱚᱣᱟ᱾
ᱦᱚᱭ
ᱟᱫᱚ ᱡᱩᱫᱤ ᱞᱮ ᱦᱟᱥᱟ ᱚᱲᱟᱜ ᱟᱫᱚ ᱧᱮᱞ ᱢᱮᱭᱟ ᱠᱩᱲᱤ ᱜᱤᱫᱽᱨᱟᱹ ᱵᱟᱭ ᱠᱩᱥᱤ ᱞᱮᱱᱟ᱾
ᱵᱟᱝ
ᱦᱮᱸ ᱡᱩᱫᱤ ᱵᱤᱱ ᱞᱟᱹᱭᱟ ᱯᱟᱠᱟ ᱚᱲᱟᱜ ᱛᱟᱦᱚᱞᱮ ᱠᱩᱲᱤ ᱜᱤᱫᱽᱨᱟᱹ ᱵᱚᱠ ᱵᱚᱠ ᱠᱩᱥᱤᱜᱼᱟ᱾
ᱦᱩᱸ ᱦᱩᱸ
ᱛᱟᱦᱚᱞᱮ ᱱᱚᱝᱠᱟ ᱠᱷᱟᱹᱛᱤᱨ ᱢᱟᱱᱮ ᱟᱹᱰᱤ ᱨᱚᱠᱚᱢ ᱪᱤᱫᱟᱹ ᱵᱷᱟᱵ ᱠᱟᱛᱮᱫ ᱢᱟᱱᱮ ᱦᱚᱲ ᱚᱲᱟᱜ ᱫᱩᱣᱟᱹᱨ ᱫᱚ ᱡᱚᱢ ᱫᱚ ᱡᱟᱦᱟᱸ ᱞᱮᱠᱟᱜᱮ ᱚᱲᱟᱜ ᱫᱩᱣᱟᱹᱨ ᱫᱚ ᱠᱚ ᱵᱮᱱᱟᱣ ᱮᱫᱟ᱾
ᱦᱳᱭ ᱚᱲᱟᱜ ᱞᱟᱦᱟ ᱦᱩᱸ
ᱡᱷᱟᱢᱟᱞ ᱠᱟᱹᱢᱤ ᱠᱷᱟᱴᱣᱟᱹ ᱠᱟᱡᱽ ᱠᱟᱛᱮ ᱟᱨᱠᱤ ᱦᱮᱸ
ᱦᱩᱸ ᱟᱞᱮ ᱱᱚᱛᱮ ᱢᱮᱱᱟᱜ ᱠᱚᱣᱟ ᱜᱚᱝᱠᱮ ᱵᱩᱡ ᱫᱟᱵᱤᱱ ᱟᱱᱮ ᱜᱟᱰ ᱚᱱᱟ ᱫᱷᱟᱨᱮ ᱛᱚ ᱩᱱᱠᱩ ᱫᱚ ᱚᱱᱮ ᱫᱷᱤᱨᱤ ᱠᱩᱴᱟᱹᱢ ᱠᱟᱛᱮᱜ ᱜᱮᱠᱚ ᱜᱟᱹᱰᱤ ᱵᱟᱹᱲᱤ ᱟᱹᱱᱤᱡᱜᱼᱟ᱾ ᱚᱱᱟ ᱯᱩᱸᱲ ᱫᱷᱤᱨᱤ ᱠᱚ ᱠᱩᱴᱟᱹᱢᱟ᱾
ᱦᱩᱸ ᱦᱩᱸ
ᱛᱟᱦᱚᱞᱮ ᱚᱱᱟ ᱪᱮᱮᱠᱟ ᱪᱚᱞᱞᱤᱥ ᱴᱟᱠᱟ ᱴᱤᱱ ᱠᱚ ᱟᱹᱷᱨᱤᱧᱟ ᱟᱫᱚ ᱚᱱᱠᱟ ᱠᱟᱛᱮᱫ ᱜᱮ ᱧᱮᱞᱮᱫ ᱠᱚᱣᱟ ᱞᱤᱧᱟᱹ ᱟᱡᱫᱟ ᱦᱚᱲ ᱜᱟᱹᱰᱤ ᱠᱚ ᱦᱟᱛᱟᱣᱱᱤᱡᱼᱟ ᱮ ᱵᱟᱨᱮ ᱠᱟᱢᱤ ᱛᱮ ᱚᱲᱟᱜ ᱠᱚ ᱮᱰᱵᱮᱥᱴᱟᱨ ᱠᱮᱫᱟ ᱠᱚ ᱯᱟᱠᱟ ᱚᱲᱟᱜ ᱠᱚᱠᱚ ᱵᱮᱱᱟᱣ ᱠᱮᱫᱟ
ᱦᱮᱸ
ᱟᱫᱚ ᱚᱱᱮ ᱢᱤᱫ ᱫᱷᱟᱨ ᱦᱤᱡᱩᱜ ᱠᱟᱱᱟ ᱢᱤᱫ ᱜᱟᱹᱰᱤ ᱤᱴᱟᱹᱭ ᱟᱬᱜᱚ ᱦᱚᱴᱚ ᱠᱟᱜ ᱠᱟᱱᱟ ᱾
ᱦᱮᱸ
ᱟᱨᱚᱭ ᱪᱟᱞᱟᱜ ᱠᱟᱱᱟ ᱟᱨᱚᱭ ᱟᱬᱜᱚᱭᱮᱫᱟ ᱚᱱᱠᱟ ᱠᱟᱛᱮᱫ ᱠᱚ ᱵᱮᱱᱟᱣᱫᱟ ᱾
ᱦᱩᱸ ᱦᱮᱸ ᱛᱚ ᱾ ᱟᱫᱚ ᱢᱟᱱᱮ ᱪᱤᱠᱟᱹᱭᱟᱵᱤᱱ ᱢᱟᱱᱮ ᱦᱚᱭᱛᱚᱼᱼ ᱟᱭᱳ ᱵᱟᱵᱟ ᱡᱩᱫᱤ ᱠᱮᱴᱮᱡ ᱵᱟᱠᱚ ᱛᱟᱦᱮᱱᱟᱼᱼ ᱛᱟᱦᱞᱮ ᱜᱤᱫᱽᱨᱟᱹ ᱯᱤᱫᱽᱨᱟᱹ ᱪᱮᱛᱟᱱ ᱨᱮᱜᱮ ᱵᱷᱚᱨᱥᱟ ᱛᱟᱦᱮᱱᱟ ᱛᱚ ᱾ ᱛᱟᱦᱚᱞᱮ ᱜᱤᱫᱽᱨᱟᱹ ᱠᱚᱠᱚ ᱠᱩᱞ ᱠᱚᱣᱟ ᱵᱮᱴᱟ ᱫᱩ ᱪᱟᱞᱟᱜ ᱢᱮᱼᱼ
ᱦᱮᱸ ᱦᱮᱸ
ᱫᱩᱣᱟᱹᱨ ᱢᱟ ᱟᱵᱚᱣᱟᱜ ᱦᱟᱥᱟ ᱚᱲᱟᱜᱼᱼ
ᱦᱩᱸ
ᱤᱧ ᱫᱚ ᱢᱚᱴᱟ ᱢᱩᱴᱤ ᱤᱴᱟᱹ ᱚᱲᱟᱜ ᱧᱮᱞ ᱠᱟᱛᱮᱫ ᱜᱤᱧ ᱜᱩᱡᱩᱜᱼᱟ ᱾
ᱦᱩᱸ
ᱢᱤᱫ ᱵᱟᱨ ᱥᱮᱨᱢᱟᱧ ᱛᱟᱦᱮᱱᱟ ᱾
ᱤᱴᱟᱹ ᱚᱲᱟᱜ ᱨᱮ ᱦᱳᱭ ᱾
ᱚᱱᱠᱟ ᱠᱟᱛᱮᱜ ᱜᱤᱫᱽᱨᱟᱹ ᱯᱤᱫᱽᱨᱟᱹ ᱦᱚᱸᱼᱼ ᱟᱵᱚ ᱦᱚᱲ ᱢᱟᱛᱚ ᱢᱟᱱᱮ ᱟᱭᱩ ᱵᱟᱵᱟᱣᱟᱜ ᱠᱟᱛᱷᱟ ᱵᱟᱵᱚᱱ ᱠᱟᱴᱟᱣ ᱫᱟᱲᱮᱭᱟᱜᱼᱟ ᱾ ᱪᱟᱞᱟᱜ ᱜᱮᱭᱟᱵᱚᱱ ᱯᱚᱭᱥᱟ ᱠᱚᱵᱚᱱ ᱟᱜᱩᱭᱟᱼᱼ ᱦᱮᱸ, ᱛᱟᱦᱚᱞᱮ ᱚᱱᱠᱟ ᱢᱟᱱᱮ ᱡᱚᱛᱚ ᱦᱚᱲ ᱜᱮ ᱟᱭᱩ ᱵᱟᱵᱟᱜ ᱪᱤᱱᱛᱟᱹ ᱵᱷᱟᱵᱱᱟᱼᱼ ᱫᱚ ᱠᱚᱨᱟᱣ ᱦᱩᱭᱩᱜ ᱛᱟᱵᱚᱱᱟ ᱟᱨᱠᱤᱼᱼ
ᱦᱩᱸ
ᱵᱩᱡᱽ ᱠᱮᱫᱟᱵᱤᱱ ᱜᱚᱢᱠᱮ ᱾
ᱦᱳᱭ
ᱛᱟᱦᱚᱞᱮ ᱢᱚᱴᱟ ᱢᱩᱴᱤ ᱟᱯᱮᱥᱮᱫ ᱫᱚ ᱪᱟᱥ ᱠᱟᱹᱢᱤ ᱫᱚ ᱤᱭᱟᱹ ᱦᱤᱡᱩᱜ ᱠᱟᱱᱟ ᱟᱨᱠᱤ ᱵᱟᱝ ᱾
ᱦᱮᱸ ᱪᱟᱥ ᱠᱟᱹᱢᱤ ᱯᱩᱨᱟᱹ ᱵᱷᱳᱨ ᱞᱟᱜᱟᱣ ᱠᱟᱱᱟ ᱾